ᱟᱺ ᱵᱮᱥ ᱛᱮ ᱟᱸᱡᱚᱢ ᱧᱟᱢᱚᱜ ᱠᱟᱱᱟ ᱛᱚ?
ᱦᱮᱸ, ᱟᱸᱡᱚᱢᱚᱜ ᱠᱟᱱᱟ ᱟᱵᱤᱱᱤᱜ ᱟᱡᱚᱢᱚᱜ ᱠᱟᱱᱟ?
ᱦᱚ ᱴᱷᱤᱠ ᱜᱮ᱾
ᱦᱮᱸ ᱜᱚᱝᱠᱮ ᱢᱮᱱ ᱫᱟᱹᱞᱤᱧ ᱟᱹᱞᱤᱧᱟᱜ ᱟᱸᱡᱚᱢ
ᱟᱫᱚ ᱠᱟᱹᱴᱤᱡ ᱥᱟᱭᱤᱴ ᱛᱮ ᱠᱟᱹᱴᱤᱡ ᱥᱟᱰᱮ ᱠᱚ ᱟᱸᱡᱚᱢ ᱧᱟᱢᱚᱜ ᱠᱟᱱᱟ᱾
ᱱᱤᱛᱚᱜ ᱟᱡᱚᱢ ᱚᱜ ᱠᱟᱱᱟ ᱱᱤᱛᱚᱜ?
ᱦᱮᱸ ᱦᱮᱸ ᱱᱤᱛᱚᱜ ᱵᱮᱥ ᱠᱟᱭ ᱛᱮ ᱟᱡᱚᱢᱚᱜ ᱠᱟᱱᱟ
ᱛᱚ ᱜᱚᱝᱠᱮ ᱟᱵᱤᱱ ᱫᱚ ᱢᱟᱱᱮ ᱫᱟᱠᱟ ᱠᱚᱫᱚ ᱵᱤᱱ ᱡᱚᱢ ᱵᱟᱲᱟ ᱠᱮᱫᱟ ᱥᱮ ᱟᱹᱣᱨᱤ?
ᱦᱮᱸ ᱦᱮᱸ ᱫᱟᱠᱟ ᱩᱛᱩ ᱫᱚ ᱡᱚᱢ ᱦᱩᱭ ᱠᱟᱱᱟ ᱡᱷᱚᱛᱚ ᱵᱮᱥ ᱵᱟᱲᱟᱭ ᱜᱮᱭᱟ
ᱪᱮᱫ ᱠᱚᱯᱮ ᱩᱛᱩ ᱠᱟᱜ-ᱟ ᱛᱮᱦᱮᱧ ᱫᱚ?
ᱦᱮᱸ ᱱᱟ ᱩᱛᱩ ᱫᱚ ᱡᱟᱹᱥᱤ ᱫᱚ ᱪᱮᱫ ᱩᱛᱩ ᱵᱟᱦᱮᱸ ᱠᱟᱱᱟ ᱡᱟᱦᱟᱸ ᱟᱹᱞᱩ ᱛᱤᱠᱤ ᱜᱮ ᱦᱩᱭ ᱠᱟᱱᱟ ᱚᱱᱟᱜᱮ ᱡᱚᱢ ᱦᱩᱭᱱᱟ
ᱟᱫᱚ ᱟᱵᱤᱱ ᱫᱚ ᱪᱮ ᱵᱤᱱ ᱠᱚᱨᱟᱣ ᱮᱫᱟ ᱛᱚᱵᱮ?
ᱟᱞᱤᱧ ᱫᱚ ᱮᱠᱷᱚᱱ ᱫᱚ ᱪᱟ ᱱᱟᱥᱛᱟ ᱠᱚᱫᱚ ᱦᱩᱭ ᱜᱚᱫ ᱠᱟᱱᱟ ᱪᱟ ᱠᱚ ᱧᱩ ᱵᱟᱲᱟ ᱦᱩᱭ ᱪᱟ ᱟᱨ ᱵᱟᱨᱭᱟ ᱚᱱᱟ ᱡᱚᱢ ᱵᱟᱲᱟ ᱦᱩᱭ
ᱦᱮᱸ ᱪᱮᱫ ᱵᱮᱱ ᱞᱟᱹᱭ ᱠᱮᱜᱼᱟ?
ᱱᱤᱛᱚᱜ ᱫᱚ ᱦᱟᱜ ᱫᱟᱠᱟ ᱠᱚᱧ ᱪᱚᱱᱫᱟ ᱠᱟᱜ-ᱟ᱾
ᱚᱻ
ᱟᱫᱚ ᱦᱟᱜ ᱡᱮᱞ,
ᱩᱸ ᱞᱟᱹᱭ ᱫᱤᱧ ᱟᱵᱤᱱᱟᱜ ᱠᱟᱛᱷᱟ ᱵᱷᱟᱜᱤ ᱴᱷᱤᱠ ᱟᱸᱡᱚᱢ ᱵᱟᱝ ᱟᱸᱡᱚᱢ ᱟᱜ ᱠᱟᱱᱟ ᱚᱱᱟ ᱛᱮ ᱠᱟᱹᱴᱤᱡ ᱯᱷᱟᱸᱠᱟ ᱥᱮᱫ ᱪᱟᱞᱟᱜ ᱵᱤᱱ ᱥᱮ᱾
ᱱᱚᱜᱼᱚᱭ ᱱᱤᱛᱚᱜ?
ᱦᱮᱸ ᱦᱮᱸ ᱱᱤᱛᱳᱜ ᱫᱚ ᱵᱷᱟᱹᱜᱤ ᱴᱷᱤᱠ ᱟᱡᱚᱢ ᱧᱟᱢᱚᱜ ᱠᱟᱱᱟ᱾
ᱚᱻ ᱛᱚ ᱟᱯᱮᱥᱮᱫ ᱫᱚ ᱜᱚᱝᱠᱮ ᱢᱟᱱᱮ
ᱟᱞᱤᱧ,
ᱦᱮᱸ ᱦᱮᱸ ᱫᱚᱢᱮ ᱥᱟᱰᱮ ᱠᱟᱱ ᱛᱟᱦᱮᱸᱜ ᱟᱛᱚ ᱚᱱᱟ ᱠᱷᱟᱹᱛᱤᱨ ᱛᱮ᱾
ᱚᱱᱮ ᱠᱟᱹᱡ ᱵᱟᱭᱨᱮ ᱥᱮᱫ ᱞᱤᱧ ᱦᱮᱡ ᱱᱟᱛᱚ᱾
ᱚᱻ ᱛᱟᱦᱞᱮ ᱚᱻ, ᱪᱮᱫ ᱪᱟᱥ ᱠᱟᱢᱤ ᱵᱤᱱ ᱠᱚᱨᱟᱣ ᱫᱟ ᱥᱮ ᱪᱮᱫ?
ᱦᱮᱸ ᱪᱟᱥ ᱠᱟᱹᱢᱤ ᱫᱚ ᱢᱟᱱᱮ ᱪᱮᱫ ᱞᱤᱧ ᱠᱚᱨᱟᱣᱼᱟ ᱢᱟᱱᱮ ᱵᱷᱤᱛᱟ ᱞᱤᱧ ᱪᱷᱟᱴᱟᱣ ᱠᱮᱫᱼᱟ ᱛᱚ ᱟᱫᱚ ᱱᱤᱛᱚᱜ ᱫᱷᱟᱵᱤᱡ ᱫᱩᱲᱩᱵ ᱵᱟᱲᱟ ᱦᱩᱭ ᱠᱟᱱᱟ ᱾ ᱟᱫᱚ ᱚᱲᱟᱜ ᱨᱮ ᱦᱟᱸᱜ ᱫᱟᱠᱟ ᱠᱚᱠᱚ ᱤᱥᱤᱱ ᱵᱟᱲᱟᱭᱮᱫ ᱛᱟᱞᱮᱭᱟ ᱛᱚ ᱟᱫᱚ ᱛᱤᱨ ᱨᱮᱠᱚ ᱟᱹᱜᱩ ᱟᱹᱞᱤᱧ ᱠᱟᱱᱟ ᱦᱟᱸᱜ ᱚᱱᱟᱜ ᱜᱮ ᱦᱟᱸᱜ ᱾
ᱚ ᱱᱤᱛ ᱱᱤᱛᱳᱜ ᱛᱟᱦᱚᱞᱮ ᱡᱚᱢ ᱮᱠᱷᱚᱱᱳ ᱵᱟᱝ ᱦᱩᱭ ᱠᱟᱱ ᱛᱟᱵᱮᱱᱟ ᱾
ᱵᱟᱝ ᱵᱟᱝ ᱮᱱᱟᱝ ᱥᱮᱛᱟᱜ ᱵᱟᱥᱠᱮ ᱨᱩᱴᱤ ᱞᱤᱧ ᱡᱚᱢ ᱞᱮᱫ ᱛᱟᱦᱮᱸᱫ ᱵᱟᱨᱭᱟ ᱾
ᱚᱻ ᱟᱪᱪᱷᱟ ᱟᱹᱵᱤᱱ ᱫᱚ ᱛᱟᱦᱳᱞᱮ ᱪᱟᱥ ᱜᱮᱵᱤᱱ ᱠᱚᱨᱟᱣ ᱜᱮᱭᱟ ᱥᱮ ᱡᱟᱦᱟᱱᱟᱜ ᱵᱮᱵᱽᱥᱟ ᱵᱟᱱᱤᱡᱽ ᱢᱮᱱᱟᱜ ᱛᱟᱵᱤᱱᱟ?
ᱵᱮᱵᱽᱥᱟ ᱵᱟᱱᱤᱡᱽ ᱫᱚ ᱟᱹᱞᱤᱧ ᱫᱚ ᱠᱚᱨᱟᱣᱮᱫ ᱜᱚᱝᱠᱮ ᱾ ᱡᱟᱦᱟᱸᱭ ᱩᱱᱠᱩ ᱤᱭᱟᱹ ᱥᱤᱢ ᱵᱤᱱ ᱧᱮᱞ ᱠᱟᱫ ᱠᱚᱣᱟ ᱦᱮᱸ ᱜᱚᱝᱠᱮ ᱤᱭᱟᱹ ᱥᱤᱢ ᱵᱤᱱ ᱧᱮᱞ ᱠᱟᱫ ᱠᱚᱣᱟ, ᱟᱸᱫᱷᱨᱟ ᱥᱤᱧ?
ᱟᱸᱫᱷᱨᱟ ᱥᱤᱢ ᱚᱱᱠᱟ ᱫᱚ ᱟᱵᱟᱨ ᱪᱤᱠᱟᱱ ᱠᱟᱱᱟ ᱩᱱᱟᱹᱜ ᱫᱚ ᱵᱟᱹᱧ ᱵᱟᱰᱟᱭᱟ᱾
ᱩᱱᱠᱩ ᱫᱚ ᱛᱩᱯᱩᱫ ᱥᱤᱢ ᱠᱟᱱᱟ ᱠᱚ ᱜᱚᱢᱠᱮ ᱟᱫᱚ ᱩᱱᱠᱩ ᱫᱚ ᱦᱟᱸᱜ ᱟᱹᱞᱤᱧ ᱫᱚ ᱦᱟᱸᱜ
ᱩᱱᱠᱩ ᱫᱚ ᱥᱟᱱᱰᱤ ᱥᱤᱢ?
ᱦᱩᱸ ᱥᱟᱱᱰᱤ ᱥᱤᱢ ᱾
ᱚᱻ ᱾
ᱩᱱᱠᱩ ᱫᱚ ᱦᱟᱜ
ᱟᱫᱚ ᱩᱱᱠᱩ ᱫᱚ ᱪᱮᱠᱟᱵᱤᱱ ᱵᱤᱡᱽᱱᱮᱥ ᱜᱮᱭᱟ ᱱᱚᱣᱟ ᱫᱚ ᱵᱮᱵᱥᱟ?
ᱟᱫᱚ ᱟᱹᱞᱤᱧ ᱤᱭᱟᱹ ᱠᱚᱣᱟᱞᱤᱧ ᱢᱟᱱᱮ ᱦᱟᱱᱛᱮ ᱠᱷᱚᱱᱟᱜ ᱢᱟᱱᱮ ᱦᱟᱱᱛᱮ ᱱᱟᱛᱮ ᱠᱷᱚᱱᱟᱜ ᱞᱤᱧᱼᱼᱼ ᱠᱟᱞᱮᱴ ᱟᱹᱜᱩ ᱠᱚᱣᱟ ᱢᱟᱱ ᱦᱟᱱᱛᱮ ᱱᱟᱛᱮ ᱠᱷᱚᱱ ᱡᱳᱜᱟᱲ ᱟᱜᱩᱠᱚᱣᱟ ᱥᱤᱢᱠᱚ ᱾
ᱠᱚᱢ ᱠᱚᱢ ᱢᱟᱱᱮ ᱵᱩᱥᱟᱹᱜ ᱨᱮ ᱟᱨᱠᱤ ᱾
ᱦᱮᱸ ᱦᱮᱸ ᱾
ᱛᱤᱱ ᱢᱟᱥ ᱜᱟᱱ ᱠᱚ ᱦᱩᱭᱩᱜᱼᱟ ᱟᱫᱚ ᱩᱱᱠᱩ ᱫᱚ, ᱢᱟᱨᱟᱝ ᱞᱮᱱᱠᱷᱟᱱ ᱠᱚ ᱟᱹᱰᱤ ᱳᱡᱚᱱᱚᱜᱼᱟ ᱛᱚ ᱛᱤᱱ ᱢᱟᱥ ᱨᱮᱜᱮ᱾ ᱢᱚᱴᱟᱢᱩᱴᱤ ᱛᱤᱱᱟᱹᱜ ᱞᱤᱧ ᱞᱮᱭᱟ, ᱯᱟᱸᱥᱚ ᱥᱟᱛᱥᱚ ᱜᱟᱱ ᱠᱚ ᱡᱩᱱ ᱠᱚᱜᱼᱟ᱾ ᱢᱤᱫ ᱠᱮᱡᱤ ᱠᱷᱟᱱ ᱚᱠᱚᱭ ᱠᱚᱫᱚ ᱠᱚ ᱦᱩᱭᱩᱜᱼᱟ ᱮᱠᱫᱚᱢ᱾ ᱟᱫᱚ ᱛᱚᱵᱮ ᱮᱠ ᱰᱮᱲ ᱠᱮᱡᱤ ᱜᱟᱱ᱾
ᱟᱫᱚ ᱛᱤᱱᱟᱹᱜ ᱵᱩᱥᱳᱚ ᱨᱮ ᱟᱹᱜᱩᱭ ᱦᱳᱭᱳᱜ ᱜᱮᱭᱟ ᱩᱱᱠᱩ ᱥᱤᱢ ᱫᱚ᱾
ᱳᱭ ᱛᱤᱱ ᱢᱟᱥ ᱟᱲᱟᱭ ᱢᱟᱥ᱾
ᱚ ᱡᱚᱠᱷᱚᱱ ᱦᱩᱰᱤᱧ ᱦᱩᱰᱤᱧ ᱠᱚ ᱛᱟᱦᱮᱱᱟ ᱮᱠᱟᱞᱜᱮ?
ᱦᱮᱸ ᱟᱫᱚ ᱟᱹᱰᱤ ᱟᱢᱫᱟ ᱫᱚ ᱵᱟᱞᱤᱧ ᱟᱹᱜᱩ ᱠᱚᱣᱟ ᱵᱟᱠᱷᱟᱱ ᱫᱚ ᱥᱟᱺᱰᱤ ᱦᱚᱸᱵᱤᱱ ᱟᱹᱜᱩ ᱫᱟᱲᱮᱭᱟᱣᱟ ᱥᱟᱺᱰᱤ ᱟᱨ ᱢᱤᱫᱴᱟᱝ ᱠᱟᱞᱚᱴ ᱢᱟᱨᱟᱝ ᱠᱚ᱾
ᱩᱱᱠᱩ ᱠᱷᱚᱱᱟᱜ ᱠᱚ ᱵᱩᱥᱟᱹᱜ ᱫᱟᱲᱮᱭᱟᱜᱼᱟ᱾ ᱟᱹᱞᱤᱧ ᱫᱚ ᱵᱮᱥᱤᱨ ᱵᱷᱟᱜᱽ ᱛᱮ ᱵᱩᱥᱟᱹᱜ ᱞᱤᱧ ᱟᱹᱜᱩ ᱠᱚᱣᱟ ᱟᱨᱠᱤ᱾
ᱚ᱾
ᱟᱫᱚ ᱵᱩᱥᱟᱹᱜ ᱞᱤᱧ ᱢᱟᱨᱟᱝ ᱠᱚᱣᱟ᱾ ᱟᱫᱚ ᱥᱟᱺᱰᱤ ᱦᱚᱠᱚ ᱵᱮᱱᱟᱣ ᱞᱮᱱᱠᱷᱟᱱ, ᱳ ᱳᱡᱚᱱᱚᱜᱼᱟ ᱠᱚ ᱯᱟᱸᱪ ᱠᱮᱡᱤ ᱪᱷᱚᱼᱼ ᱪᱷᱚ ᱠᱮᱡᱤ ᱜᱟᱱ ᱥᱟᱺᱰᱤ ᱟᱫᱚ ᱩᱱᱠᱩ ᱜᱮᱞᱤᱧ ᱟᱠᱷᱨᱤᱧ ᱠᱚᱣᱟ ᱛᱤᱱᱟᱹᱜ, ᱪᱚ ᱦᱟᱡᱟᱨ ᱥᱟᱛ ᱦᱟᱡᱟᱨ ᱟᱴ ᱦᱟᱡᱟᱨ ᱜᱟᱱᱛᱮ᱾
ᱚ, ᱩᱱᱠᱩ ᱫᱚ ᱪᱮᱫ? ᱡᱚᱢ ᱧᱩ ᱥᱮ ᱩᱱᱠᱩ ᱥᱟᱺᱰᱤ ᱛᱚᱯᱳᱫ ᱡᱚᱨᱱᱚ
ᱩᱱᱠᱩ ᱫᱚ ᱛᱩᱯᱩᱜ ᱞᱟᱹᱜᱤᱫ ᱩᱱᱠᱩ ᱫᱚ, ᱥᱮᱬᱟ ᱥᱮᱬᱟ ᱵᱟᱹᱡᱤ ᱠᱚ ᱦᱩᱭᱩᱜ ᱛᱚ ᱮᱠ ᱞᱟᱠᱷ,
ᱦᱮᱸ ᱦᱮᱸ ᱦᱮᱸ᱾
ᱫᱩ ᱞᱟᱠᱷ ᱛᱤᱱ ᱞᱟᱠᱷ, ᱵᱟᱹᱡᱤ ᱠᱚᱨᱮ ᱠᱚ ᱟᱬᱜᱳ ᱠᱚᱣᱟ ᱦᱳᱭᱛᱳ ᱢᱮᱫᱴᱟᱝ ᱦᱳᱭᱛᱳ ᱵᱟᱹᱡᱤ ᱠᱚ ᱫᱚᱦᱚ ᱟᱠᱟᱫᱮᱭᱟ ᱱᱩᱭ ᱫᱚ᱾ ᱦᱳᱭᱛᱚ ᱠᱩᱲᱤ ᱦᱟᱡᱟᱨ ᱛᱤᱨᱤᱥ ᱦᱟᱡᱟᱨ᱾
ᱚ ᱱᱤᱛᱳᱜ ᱫᱚ ᱛᱟᱦᱟᱞᱮ ᱚᱱᱟ ᱠᱷᱮᱞ ᱠᱚ ᱪᱟᱹᱞᱩᱜ ᱜᱮᱭᱟ ᱥᱮ?
ᱱᱤᱛᱚᱜ ᱫᱚ ᱜᱚᱝᱠᱮ ᱩᱱᱟᱹᱜ ᱫᱚ ᱵᱟᱝ ᱦᱩᱭᱩᱜ ᱠᱟᱱᱟ ᱟᱫᱚ ᱦᱟᱜ ᱦᱩᱭᱩᱜᱟ ᱦᱟᱜ ᱨᱟᱵᱟᱝ
ᱚ᱾
ᱰᱤᱥᱮᱢᱵᱚᱨ ᱠᱷᱚᱱᱟᱜ, ᱱᱚᱵᱷᱮᱢᱵᱚᱨ ᱱᱚᱵᱷᱮᱢᱵᱚᱨ ᱰᱤᱥᱮᱢᱵᱚᱨ ᱠᱷᱚᱱᱟᱜ ᱟᱨᱟᱢᱵᱷᱚᱜᱼᱟ ᱟᱨᱠᱤ᱾
ᱦᱚᱭ᱾ ᱟᱫᱚ ᱚᱱᱟ ᱠᱷᱮᱞ ᱫᱚ ᱟᱹᱞᱤᱧ ᱵᱟᱞᱤᱧ ᱧᱮᱞ ᱟᱠᱟᱟᱜᱼᱟ ᱛᱚ ᱚ᱾ ᱛᱤᱥ ᱦᱚᱸ ᱟᱫᱚ ᱪᱤᱠᱟᱱ ᱠᱷᱮᱞ ᱜᱮᱭᱟ ᱠᱚ ᱚᱱᱟ ᱫᱚ ᱴᱤᱪ ᱢᱮᱛᱟᱭ ᱢᱮᱛᱟᱭ ᱢᱮᱥᱮ ᱞᱮᱭᱧ ᱢᱮᱥᱮ᱾
ᱚᱱᱟ ᱫᱚ ᱱᱚᱝᱠᱟ ᱠᱚ ᱠᱷᱮᱞᱟ ᱜᱚᱝᱠᱮ᱾ ᱚᱱᱟ ᱫᱚ ᱦᱟᱜ, ᱦᱚᱜᱚᱭᱛᱚ ᱦᱟᱸᱜ ᱡᱟᱦᱟᱸ ᱨᱮᱠᱚ ᱫᱚᱦᱚ ᱟᱠᱟᱜᱼᱟ ᱡᱮ ᱛᱤᱱ ᱞᱟᱠᱷ ᱴᱟᱠᱟ ᱫᱷᱟᱢᱟᱠᱟ ᱢᱮᱱᱟᱜᱼᱟ ᱥᱟᱺᱰᱤ ᱛᱩᱯᱩᱫ ᱦᱮᱸᱥᱮ ᱯᱳᱥᱴᱟᱨ ᱨᱮ ᱚᱞ ᱢᱮᱱᱟᱜᱼᱟ᱾
ᱦᱮ ᱦᱮ
ᱟᱫᱚ ᱚᱞ ᱢᱮᱱᱟᱜ ᱠᱷᱟᱱ ᱟᱫᱚ, ᱟᱫᱚ ᱟᱹᱰᱤ ᱦᱚᱲ ᱜᱮᱠᱚ ᱞᱮᱭᱟᱡᱮ ᱢᱟᱨᱟᱝ ᱢᱟᱨ ᱥᱟᱺᱰᱤ ᱠᱚ ᱤᱫᱤ ᱠᱚᱣᱟ ᱤᱧᱦᱩᱧ ᱤᱫᱤᱭ ᱛᱤᱧᱟᱹ ᱦᱚᱭᱛᱚ ᱡᱩᱫᱤ ᱚᱲᱟᱜ ᱨᱮ ᱢᱮᱱᱟᱭ ᱛᱟᱭᱟ ᱥᱟᱺᱰᱤ᱾ ᱟᱫᱚ ᱛᱟᱦᱟᱞᱮ ᱟᱹᱰᱤ ᱟᱢᱫᱟ ᱦᱚᱲ ᱠᱚ ᱡᱟᱣᱨᱟᱜᱼᱟ᱾ ᱟᱫᱚ ᱠᱚᱢᱤᱴᱤ ᱨᱮᱱ ᱡᱟᱦᱟᱸᱭ ᱥᱟᱺᱰᱤ ᱛᱟᱦᱮᱱᱟᱭ ᱦᱮᱸᱥᱮᱼᱼ ᱩᱱᱤ ᱫᱚ ᱢᱟᱱᱮ, ᱟᱠᱷᱲᱟ ᱨᱮᱱᱟᱜ ᱛᱟᱞᱟᱨᱮ ᱢᱟᱱᱮ ᱜᱚᱴᱟ ᱥᱮᱫ ᱛᱮ ᱦᱚᱲ ᱠᱚ ᱜᱷᱮᱨ ᱢᱟᱱᱮ ᱢᱟᱱᱮ ᱠᱚ ᱦᱚᱲ ᱠᱚ ᱛᱟᱦᱮᱱᱟ ᱛᱚ ᱫᱷᱟᱨᱮ ᱫᱷᱟᱨᱮᱛᱮ ᱦᱚᱲ, ᱟᱫᱚ ᱛᱟᱞᱟ ᱨᱮᱫᱚ ᱦᱟᱸᱜᱼᱼ ᱫᱷᱟᱨᱮ ᱫᱷᱟᱨᱮ ᱛᱮᱠᱚ ᱮᱴᱮᱫ ᱠᱟᱜᱼᱟ ᱤᱭᱟᱹᱛᱮ, ᱢᱟᱫ ᱰᱟᱢ ᱛᱮ ᱟᱨᱠᱤ᱾ ᱟᱫᱚ ᱢᱮᱫᱴᱟᱝ ᱜᱮᱴ ᱛᱟᱦᱮᱱᱟ ᱚᱱᱠᱟ ᱛᱮᱜᱮ ᱦᱚᱲ ᱠᱚ ᱵᱚᱞᱚᱱᱟ ᱟᱫᱚᱼᱼ ᱡᱟᱦᱟᱸ ᱨᱮᱱ ᱥᱟᱺᱰᱤ ᱢᱮᱱᱟᱜ ᱠᱚᱣᱟ ᱩᱱᱠᱩ ᱜᱮᱠᱚ ᱵᱚᱞᱚᱱᱟ ᱚᱸᱰᱮ ᱫᱚ ᱟᱨᱠᱤ, ᱥᱟᱺᱰᱤ ᱢᱤᱫᱴᱟᱝ ᱢᱤᱫᱴᱟᱝ ᱠᱚ ᱤᱫᱤ ᱠᱚ ᱛᱟᱠᱚᱣᱟ ᱫᱷᱟᱨᱮ ᱫᱷᱟᱨᱮ ᱠᱚ ᱫᱚᱦᱚ ᱠᱚᱣᱟ᱾ ᱟᱨ ᱡᱟᱦᱟᱸᱭ ᱦᱟᱸᱜ ᱵᱟᱡᱤᱭ ᱫᱚᱦᱚᱣ ᱠᱟᱫᱟ ᱦᱟᱜ ᱦᱚᱭᱛᱳ ᱛᱤᱨᱤᱥ ᱦᱟᱡᱟᱨ ᱵᱟᱡᱤᱭ ᱫᱚᱦᱚ ᱠᱟᱫᱟᱭ ᱩᱱᱤ ᱫᱚ ᱦᱟᱸᱜ, ᱛᱟᱞᱟᱨᱮᱦᱟᱸᱜ ᱥᱟᱺᱰᱤ ᱫᱚᱦᱚᱭ ᱛᱟᱭᱟᱭ᱾ ᱟᱫᱚ ᱩᱱᱤ ᱦᱚᱲᱼᱼᱼ ᱚᱠᱚᱭᱴᱟᱜ-ᱮ ᱠᱩᱥᱤᱭᱟᱭᱟ ᱩᱱᱟᱹᱜ ᱟᱢᱫᱟ ᱠᱚ ᱟᱬᱜᱳ ᱠᱚᱜᱼᱟ ᱛᱚ᱾
ᱦᱮᱸ ᱦᱮᱸ᱾
ᱟᱫᱚ ᱪᱚᱭᱮᱥ ᱠᱮᱫᱮᱟᱭ ᱦᱚᱭᱛᱳ ᱱᱩᱭᱴᱟᱜ ᱩᱫᱩᱜ ᱠᱮᱫᱮᱟᱭᱟ ᱡᱮ ᱱᱩᱭᱥᱟᱜ ᱤᱡ ᱥᱟᱺᱰᱤᱧ ᱛᱩᱯᱩᱫᱮᱭᱟ᱾ ᱟᱫᱚ ᱮᱞᱟᱣᱩᱱᱥ ᱠᱮᱫᱟ ᱠᱚ ᱚᱠᱟ ᱨᱮᱛᱟᱢ ᱚᱲᱟᱜ ᱵᱟᱹᱵᱩ ᱠᱩᱞᱤᱭ ᱭᱟᱠᱚ ᱚᱠᱟᱨᱮᱛᱟᱢ ᱚᱲᱟᱜ ᱠᱟᱠᱟ ᱪᱟᱪᱟ ᱟᱫᱚ ᱞᱟᱹᱭᱟᱭ ᱱᱚᱰᱮ ᱛᱤᱧ ᱚᱲᱟᱜ᱾ ᱡᱟᱦᱟᱸᱱᱟᱜ ᱢᱤᱫᱴᱟᱝ ᱧᱩᱛᱩᱢ ᱞᱟᱹᱭ ᱠᱮᱫᱟᱭ ᱦᱮᱸ ᱥᱮ ᱟᱫᱚ ᱟᱫᱚ ᱠᱚ ᱚᱱᱟ ᱮᱞᱟᱣᱩᱱᱥ ᱟᱠᱚ ᱡᱮ ᱱᱩᱭ ᱥᱟᱞᱟᱜ ᱵᱟᱡᱤ ᱡᱚᱲ ᱦᱩᱭᱩ ᱠᱟᱱᱟ ᱱᱤᱱᱟᱹᱜ ᱦᱟᱡᱟᱨ ᱴᱟᱠᱟ ᱨᱮᱱᱟᱜ᱾ ᱟᱫᱚ ᱢᱮᱛᱟᱭ ᱠᱚ ᱡᱮ ᱞᱚᱜᱚᱱ ᱟᱢᱤᱡ ᱠᱳᱭᱛᱚᱠᱤ ᱴᱷᱮᱱ ᱛᱚᱞ ᱠᱟᱛᱮᱫ ᱞᱚᱜᱚᱱ ᱥᱟᱺᱰᱤ ᱟᱹᱜᱩᱭᱮᱛᱟᱢ ᱟᱨᱠᱤ᱾
ᱦᱚᱸ᱾
ᱟᱫᱚ ᱚᱱᱠᱟ ᱜᱮᱠᱚ ᱛᱩᱯᱩᱫ ᱠᱤᱱᱟ ᱡᱩᱫᱤ ᱫᱟᱲᱮᱭᱮᱱᱟᱭ ᱡᱩᱫᱤ ᱡᱟᱦᱟᱸᱭ ᱦᱟᱱᱤ ᱠᱚᱢᱤᱴᱤ ᱡᱩᱫᱤ ᱫᱟᱲᱮᱭᱮᱱᱟᱭ ᱛᱟᱦᱞᱮ ᱠᱷᱟᱱ ᱦᱟᱸᱜ ᱩᱱᱤ ᱡᱟᱦᱟᱸᱭ ᱦᱚᱲᱮ ᱡᱚᱲ ᱞᱮᱫᱮᱭᱟ᱾ ᱫᱟᱨᱮ ᱠᱚᱱᱟ ᱦᱚᱲ᱾ ᱩᱱᱤ ᱫᱚ ᱦᱟᱸᱜ ᱯᱚᱭᱥᱟ ᱫᱚ ᱦᱟᱸᱜ ᱵᱟᱝ ᱮᱢ ᱦᱩᱭᱩᱜ ᱛᱟᱭᱟ ᱟᱨ ᱡᱩᱫᱤ ᱵᱟᱭᱨᱮ ᱨᱮᱱᱤᱡ ᱦᱚᱲ ᱡᱩᱫᱤ ᱫᱟᱲᱮᱭᱮᱱᱟᱭ ᱠᱚᱢᱤᱴᱤ ᱥᱟᱺᱰᱤ ᱡᱩᱫᱤ ᱦᱟᱨᱟᱣ ᱱᱟ ᱛᱟᱦᱚᱞᱮ ᱠᱷᱟᱱ ᱫᱚ ᱯᱚᱭᱥᱟ ᱮᱢ ᱦᱩᱭᱩᱜ ᱛᱟᱠᱚᱣᱟ ᱩᱱᱠᱩ ᱠᱚᱢᱤᱴᱤ ᱜᱮ ᱩᱱᱤ ᱠᱚ ᱮᱢᱟᱭᱟ᱾ ᱯᱚᱭᱥᱟ ᱦᱚᱸ ᱥᱟᱶᱛᱮ ᱩᱱᱤ ᱥᱟᱺᱰᱤ ᱦᱚᱸᱭ ᱧᱟᱢᱮᱭᱟ᱾
ᱵᱟᱝ ᱤᱧᱫᱩᱧ ᱟᱸᱡᱚᱢ ᱟᱠᱟᱜ-ᱟ ᱡᱟᱦᱟᱸ ᱥᱤᱢᱟᱜ ᱡᱟᱝᱜᱟ ᱨᱮ ᱠᱟᱹᱴᱤᱡ ᱪᱷᱩᱨᱤ ᱞᱮᱠᱟ ᱠᱚ ᱢᱤᱫᱴᱮᱱ ᱛᱚᱞ ᱜᱮᱭᱟ ᱵᱟᱝ
ᱦᱮᱸ ᱜᱚᱝᱠᱮ ᱚᱱᱟ ᱫᱚ ᱛᱩᱯᱩᱜᱼᱟ᱾
ᱦᱳᱭ ᱦᱳᱭ ᱠᱟᱹᱛ ᱠᱚ ᱢᱮᱛᱟᱜ ᱜᱮᱭᱟ᱾ ᱩᱱᱟᱹᱜ ᱫᱚ ᱵᱟᱰᱟᱭ ᱵᱟᱱᱩᱜ ᱟᱸᱡᱚᱢ ᱠᱮᱫᱟᱹᱧ ᱫᱚ ᱪᱷᱩᱨᱤ ᱞᱮᱠᱟ ᱱᱟᱜ ᱟᱫᱚ ᱧᱩᱛᱩᱢ ᱫᱚ ᱵᱟᱹᱧ ᱵᱟᱰᱟᱭᱟ ᱠᱟᱹᱛ ᱧᱩᱛᱩᱢ ᱠᱟᱱᱟ᱾ ᱱᱤᱛᱚᱜ ᱤᱧ ᱵᱟᱰᱟᱭ ᱠᱮᱭᱟ᱾
ᱦᱩᱸ ᱟᱫᱚ ᱞᱟᱹᱭ ᱟᱠᱚ ᱡᱮ ᱫᱚᱢᱮ ᱫᱷᱟᱨᱟ ᱵᱤᱞᱮᱰ ᱠᱷᱚᱱᱟᱜ ᱦᱚᱸ᱾ ᱫᱚᱢᱮ ᱜᱮᱜᱮᱫ-ᱟ ᱦᱚᱲ ᱠᱚ ᱫᱚᱢᱮ ᱠᱚ ᱜᱚᱡ ᱟᱠᱟᱱᱟ ᱚᱱᱟᱛᱮ᱾ ᱢᱟᱱᱮ ᱥᱟᱺᱰᱤ ᱫᱚᱢᱮ ᱩᱰᱟᱹᱣ ᱦᱤᱡᱩᱜᱼᱟ ᱟᱠᱚ ᱥᱮ ᱦᱚᱲ ᱥᱮᱫ ᱜᱮ ᱟᱫᱚ ᱛᱟᱦᱞᱮ ᱢᱤᱫᱴᱟᱝ ᱦᱚᱲ ᱚᱱᱠᱟᱜᱮ ᱦᱚᱴᱚᱜ ᱨᱮ ᱪᱟᱞᱟᱣ ᱟᱫᱮᱭᱟ ᱜᱚᱡ ᱩᱛᱟᱹᱨ ᱱᱟᱭ ᱵᱤᱨᱟᱴ ᱢᱟᱭᱟᱢ ᱯᱤᱧᱪᱤᱹᱨ ᱩᱰᱩᱝ ᱮᱱ ᱛᱟᱭᱟ᱾
ᱟᱹᱰᱤ ᱦᱚᱸᱛᱚ ᱚᱱᱟ ᱵᱚᱛᱚᱨᱟᱱ ᱜᱮᱭᱟ ᱟᱫᱚ ᱱᱮᱛᱟᱨ ᱫᱚ ᱠᱷᱮᱞ ᱜᱮᱭᱟ ᱠᱚ ᱪᱮᱫ ᱠᱷᱟᱹᱛᱤᱨ ᱛᱟᱦᱞᱮ ᱚᱱᱟ ᱫᱚ ᱜᱚᱡᱚᱜ ᱠᱟᱱᱟ ᱠᱚ ᱦᱚᱲ᱾
ᱦᱚᱲ ᱫᱚ ᱵᱟᱠᱚ ᱜᱩᱡᱩᱜᱼᱟ ᱚᱱᱟ ᱫᱚ᱾ ᱚᱱᱟ ᱫᱚ ᱢᱟᱱᱮ ᱟᱹᱰᱤ ᱟᱢᱫᱟ ᱠᱚ ᱨᱟᱹᱥᱠᱟᱹᱜᱼᱟ ᱚᱱᱠᱟ ᱢᱤᱫᱴᱟᱝ ᱢᱟᱱᱮ ᱪᱮᱫ ᱤᱧ ᱞᱟᱹᱭᱟ ᱵᱷᱟᱹᱜᱤ ᱵᱩᱡᱷᱟᱹᱜᱼᱟ ᱟᱨᱠᱤ ᱥᱟᱺᱰᱤ ᱛᱩᱯᱩᱫ ᱧᱮᱞ ᱟᱫᱚ ᱟᱫᱚ ᱚᱱᱠᱟ ᱫᱚ ᱢᱟᱱᱮ ᱡᱟᱦᱟᱸᱭ ᱠᱚᱭᱛᱩᱠᱤ ᱩᱱᱠᱩ ᱜᱮᱠᱚ ᱵᱟᱡᱟᱜᱼᱟ ᱵᱟᱭᱨᱮ ᱨᱮᱱ ᱦᱚᱲ ᱫᱚ ᱵᱟᱠᱚ ᱵᱟᱡᱟᱜ-ᱟ ᱩᱱᱠᱩ ᱫᱚ᱾
ᱚ ᱚᱱᱟ ᱫᱚ ᱠᱷᱮᱞ ᱠᱷᱟᱹᱛᱤᱨ ᱛᱮ ᱚᱱᱟ ᱠᱚ ᱦᱩᱭᱩᱜ ᱜᱮᱭᱟ ᱪᱟᱭᱛᱟ᱾
ᱦᱮᱸ᱾
ᱚᱱᱟ ᱫᱚ ᱠᱷᱮᱞ ᱠᱷᱟᱹᱛᱤᱨ ᱛᱮ ᱚᱱᱟ ᱠᱚ ᱦᱩᱭᱩᱜ ᱜᱮᱭᱟ᱾
ᱦᱩᱸ ᱦᱩᱸ ᱦᱩᱸ ᱵᱟᱯᱮ ᱦᱩᱭᱩᱜ-ᱟ ᱾
ᱟᱨ ᱪᱮᱫ ᱠᱷᱮᱞ ᱠᱚ ᱜᱮ ᱮᱢ ᱜᱮᱭᱟ ᱛᱟᱦᱞᱮ ᱟᱯᱮ ᱫᱚ ᱚᱱᱛᱮ ᱫᱚ?
ᱟᱞᱮ ᱥᱮᱫ ᱫᱚ ᱱᱤᱛᱚᱜ ᱫᱚ ᱦᱟᱸᱜ ᱥᱟᱛ ᱞᱟᱠᱷ ᱴᱟᱠᱟ ᱨᱮᱱᱟᱜ ᱢᱤᱫᱴᱟᱝ ᱠᱷᱮᱞ ᱢᱮᱱᱟᱜ-ᱟ ᱜᱚᱝᱠᱮ᱾
ᱚ ᱪᱮᱫ ᱠᱷᱮᱞ ᱦᱮᱱᱟᱜ-ᱟ?
ᱫᱷᱟᱢᱟᱠᱟ ᱠᱷᱮᱞ ᱢᱮᱱᱟᱜᱼᱟ᱾
ᱫᱷᱟᱢᱟᱠᱟ ᱚ ᱵᱚᱞ ᱠᱷᱮᱞ ᱯᱷᱩᱴᱵᱚᱞ ᱮᱱᱮᱡ᱾
ᱞᱟᱹᱭ ᱵᱟᱲᱟᱭᱮᱫ-ᱟ ᱠᱚᱛᱚ ᱥᱟᱫᱷᱩ ᱢᱟᱱᱰᱤ ᱦᱤᱡᱩᱜ-ᱟᱭ᱾ ᱥᱟᱫᱷᱩ ᱢᱟᱱᱰᱤ ᱛᱟᱠᱚᱣᱟᱜ ᱤᱭᱟᱹ ᱢᱮᱱᱟᱜ ᱛᱟᱠᱚᱣᱟ ᱠᱷᱮᱞ ᱢᱮᱱᱟᱜ ᱛᱟᱠᱚᱣᱟ᱾ ᱠᱤᱝᱯᱷᱤᱥᱟᱨ ᱯᱚᱴᱠᱟ ᱟᱫᱚ ᱚᱱᱟᱜᱮ ᱦᱟᱸᱜ ᱧᱮᱞ ᱪᱟᱞᱟᱜ ᱦᱩᱭᱩᱜᱼᱟ ᱦᱟᱸᱜ᱾ ᱮᱠ ᱫᱩ ᱛᱟᱹᱨᱤᱠᱷ ᱮᱠ ᱛᱟᱹᱨᱤᱠᱷ ᱢᱮᱱᱟᱜ ᱛᱟᱠᱚᱣᱟ ᱩᱱᱠᱩᱣᱟᱜ ᱫᱚ᱾
ᱟᱜᱚᱥᱴ ᱨᱮᱱᱟᱜ
ᱥᱮ ᱚᱱᱟ ᱫᱚ ᱞᱤᱜᱽ ᱠᱷᱮᱞ ᱠᱟᱱᱟ ᱥᱮ ᱮᱢᱱᱤ ᱟᱻ ᱚᱣᱟᱱ ᱥᱟᱭᱤᱰ ᱢᱮᱪ ᱤᱭᱟᱹ ᱛᱟ-ᱢᱟᱱᱮ ᱢᱤᱫ ᱪᱷᱚᱴ ᱜᱮ ᱦᱳᱭᱳᱜ-ᱟ ᱾
ᱚᱱᱟ ᱫᱚ ᱪᱮᱫᱠᱟ ᱞᱤᱧ ᱞᱟᱹᱭᱼᱟ ᱡᱮᱢ ᱡᱮᱢᱚᱱ ᱵᱤᱥᱥᱚᱠᱟᱯ ᱚᱠᱟ ᱞᱮᱠᱟ ᱵᱟᱝ ᱦᱩᱭᱩᱜᱼᱟ᱾ ᱡᱮᱢᱚᱱ ᱦᱟᱸᱰᱮ ᱱᱟᱱᱰᱮᱱ ᱠᱷᱚᱱ ᱟᱨ ᱩᱱᱠᱩ ᱦᱚᱸ ᱦᱟᱸᱰᱮ ᱱᱟᱰᱮ ᱟᱨ ᱱᱚᱣᱟ ᱦᱚᱸ ᱡᱮᱢᱚᱱ ᱮᱜᱟᱨᱚ ᱤᱞᱮᱵᱷᱮᱱ ᱠᱟᱛ ᱟᱨ ᱩᱱᱠᱩ ᱤᱞᱮᱵᱷᱮᱱ ᱠᱟᱛᱮᱜ ᱜᱮ᱾
ᱚ ᱛᱟᱦᱞᱮ ᱱᱚᱣᱟ ᱫᱚ ᱢᱤᱫ ᱫᱤᱱ ᱛᱮᱫᱚ ᱵᱟᱝ ᱤᱭᱟᱹ ᱪᱟᱵᱟᱜᱼᱟ?
ᱵᱟᱝ ᱜᱮ ᱵᱟᱨ ᱫᱤᱱ ᱞᱟᱜᱟᱜᱼᱟ᱾
ᱚ ᱛᱮᱢᱚᱱ ᱚᱱᱟ
ᱵᱤᱥᱥᱚᱠᱟᱯ ᱨᱮ ᱡᱮᱢᱚᱱ ᱴᱳᱴᱟᱞ ᱴᱤᱢ ᱠᱚ ᱛᱟᱦᱮᱱᱟ ᱱᱤᱱᱟᱹᱜ ᱴᱤ, ᱟᱨ ᱚᱱᱟ ᱨᱮᱦᱚᱸ ᱚᱱᱟ ᱫᱷᱟᱢᱟᱠᱟ ᱠᱷᱮᱞ ᱨᱮᱦᱚᱸ ᱴᱳᱴᱟᱞ ᱴᱤᱢ ᱠᱚ ᱛᱟᱦᱮᱱ ᱱᱚᱰᱮ ᱫᱚ ᱢᱮᱱᱟᱜ ᱠᱚᱣᱟ ᱥᱳᱞᱳ ᱴᱤ ᱴᱤᱢ᱾
ᱚ ᱚ ᱛᱟᱦᱞᱮ ᱩᱱᱟᱹ ᱢᱩᱪᱟᱹᱫ ᱛᱮᱜᱮ ᱛᱚ ᱵᱟᱨ ᱯᱮ ᱫᱤᱱ ᱫᱚ ᱞᱟᱜᱟᱣ ᱜᱚᱫᱚᱜ-ᱟ ᱡᱟᱹᱥᱛᱤ ᱜᱮ ᱫᱤᱱ ᱞᱟᱜᱟᱜᱼᱟ
ᱵᱟᱝ ᱵᱟᱝ ᱟᱫᱚ ᱚᱱᱟ ᱫᱚᱠᱚ ᱴᱟᱭᱤᱢ ᱠᱟᱜᱼᱟ ᱡᱮ ᱵᱟᱨᱫᱤᱱ ᱛᱮᱠᱚ ᱢᱩᱪᱟᱹᱫ ᱛᱚ ᱦᱮᱸ ᱴᱟᱭᱤᱢ ᱵᱟᱭ ᱴᱟᱭᱤᱢ ᱚᱱᱟ ᱴᱟᱭᱤᱢ ᱢᱚᱫᱷᱮᱨᱮ ᱟᱬᱜᱳ ᱦᱩᱭᱩᱜ ᱛᱟᱢᱟ ᱰᱟᱹᱦᱤ ᱨᱮ᱾
ᱚ ᱟᱫᱚ ᱛᱤᱱᱟᱹᱜ ᱠᱟᱛᱮ ᱴᱟᱭᱤᱢ ᱠᱚ ᱟᱸᱡᱚᱢ ᱠᱟᱜ ᱟᱸᱡᱚᱢ ᱵᱟᱲᱟ ᱠᱟᱜ ᱟᱢ ᱥᱮ ᱵᱟᱝ, ᱛᱤᱱᱟᱹᱜ ᱠᱟᱛᱮ ᱴᱟᱭᱤᱢ ᱢᱮᱱᱟᱜᱼᱟ?
ᱯᱚᱸᱪᱤᱥ ᱠᱟᱛᱮ ᱠᱚ ᱯᱚᱸᱪᱤᱥ ᱼᱟ ᱯᱚᱸᱪᱤᱥ ᱯᱚᱸᱪᱤᱥ ᱯᱚᱧᱪᱟᱥ᱾
ᱚ ᱛᱟᱢᱟᱱᱮ ᱵᱟᱭᱨᱟᱜ ᱢᱮᱫᱴᱮᱝ ᱢᱟᱴ ᱨᱮ ᱯᱚᱧᱪᱟᱥ ᱠᱟᱛᱮ ᱦᱩᱭᱩᱜᱼᱟ᱾
ᱦᱮᱸ ᱢᱮᱫᱴᱟᱝ ᱠᱷᱮᱞ ᱯᱚᱧᱪᱟᱥ ᱢᱤᱱᱤᱴ ᱠᱟᱛᱮᱫ, ᱚᱠᱟᱭ ᱥᱚᱢᱚᱭ ᱫᱚᱠᱚ ᱮᱢᱚᱜ ᱜᱮᱭᱟ ᱡᱮ ᱩᱢᱻ ᱢᱟᱱᱮ ᱡᱟᱦᱟᱸ ᱛᱤᱨᱤᱥ ᱛᱤᱨᱤᱥ ᱥᱟᱴ ᱢᱟᱱᱮ ᱢᱤᱫ ᱜᱷᱚᱱᱴᱟ᱾ ᱮᱢᱚᱜ ᱜᱮᱭᱟ ᱚᱠᱟ ᱥᱚᱢᱚᱭ ᱟᱫᱚ ᱱᱮᱛᱟᱨ ᱫᱚ ᱯᱚᱸᱪᱤᱥ ᱯᱚᱸᱪᱤᱥ ᱠᱚᱠᱚ ᱠᱚᱨᱟᱣᱮᱫᱼᱟ ᱟᱨᱠᱤ᱾
ᱚ ᱟᱫᱚ ᱩᱱᱩᱜ ᱩᱱᱟᱹᱜ ᱢᱟᱲᱟᱝ ᱦᱚᱸ ᱴᱷᱤᱠ ᱠᱟᱹᱴᱤᱡ ᱵᱷᱟᱜᱮ ᱴᱷᱤᱠ ᱧᱮᱞ ᱡᱚᱝᱛᱮ ᱦᱚᱸ ᱵᱷᱟᱜᱮ ᱵᱩᱡᱷᱟᱹᱜᱼᱟ, ᱟᱫᱚ ᱦᱩᱰᱤᱧ ᱠᱷᱮᱞ ᱫᱚ ᱩᱱᱟᱹᱜ ᱫᱚ ᱵᱷᱟᱜᱮ ᱡᱩᱫᱤ ᱯᱚᱸᱪᱤᱥ ᱢᱤᱱᱤᱴ ᱜᱮ ᱠᱩᱨᱟᱣ ᱠᱮᱭᱟ ᱠᱚ ᱩᱱᱟᱹᱜ ᱦᱩᱰᱤᱧ ᱫᱚ ᱠᱷᱮᱞᱟ ᱜᱮ ᱛᱚ ᱵᱟᱝ ᱡᱚᱢᱟᱜᱼᱟ ᱾
ᱦᱮᱸ
ᱟᱫᱚ ᱚᱱᱟ ᱯᱚᱸᱪᱤᱥ ᱯᱚᱸᱪᱤᱥ ᱯᱚᱧᱪᱟᱥ ᱠᱚ ᱛᱟ ᱨᱮᱦᱚ ᱟᱹᱰᱤ ᱡᱩᱞᱩᱝ ᱠᱷᱮᱞᱟᱣ ᱫᱚ ᱞᱟᱦᱟᱜᱼᱟ᱾ ᱵᱷᱟᱜᱮ ᱴᱷᱤᱠ ᱧᱮᱞᱚᱜᱼᱟ ᱦᱟᱸ᱾
ᱟᱨ ᱜᱚᱝᱠᱮ ᱪᱮᱫ ᱞᱤᱧ ᱞᱟᱹᱭᱟ ᱴᱤᱠᱤᱴ ᱠᱟᱫᱟ ᱠᱚ ᱯᱚᱧᱪᱟᱥ ᱴᱟᱠᱟ ᱠᱟᱛᱮᱫ᱾
ᱚᱻ ᱱᱚᱣᱟ ᱫᱚ ᱪᱮᱫ ᱥᱴᱮᱰᱤᱭᱟᱢ ᱨᱮ ᱥᱮ ᱚᱱᱮ
ᱚᱸᱰᱮ ᱯᱚᱭᱥᱟ ᱡᱩᱫᱤᱢ ᱜᱦᱮ ᱦᱮᱸ ᱜᱷᱮᱨᱟᱣ ᱠᱟᱜᱼᱟ ᱠᱚ ᱜᱚᱴᱟ ᱟᱨᱠᱤ ᱟᱹᱰᱤ ᱢᱟᱨᱟᱝ ᱛᱮ᱾ ᱵᱟᱢ ᱧᱮᱞ ᱫᱟᱲᱮᱜᱼᱟ ᱵᱟᱭᱨᱮ ᱠᱷᱚᱱᱟᱜ᱾ ᱟᱫᱚ ᱚᱱᱰᱮ ᱴᱤᱠᱤᱴ ᱮᱢ ᱠᱟᱴ ᱯᱚᱧᱪᱟᱥ ᱴᱟᱠᱟ ᱛᱟᱦᱞᱮ ᱠᱷᱟᱱ ᱧᱮᱞᱮᱢ ᱧᱟᱢ ᱫᱟᱲᱮᱭᱟᱜ-ᱟ ᱚᱱᱰᱮ᱾
ᱦᱮᱸ ᱱᱮᱛᱟᱨ ᱢᱟ ᱚᱱᱠᱟᱜᱮ ᱟᱹᱰᱤ ᱡᱟᱭᱜᱟ ᱨᱮᱠᱚ ᱠᱚᱨᱟᱭ ᱫᱟ ᱛᱚ᱾ ᱟᱫᱚ ᱱᱮᱛᱟᱦᱮ ᱠᱷᱮᱞ ᱦᱚᱸ ᱛᱚ ᱦᱟᱴ
ᱟᱸᱡᱚᱢ ᱵᱟᱲᱟ ᱦᱩᱭᱩᱜ ᱠᱟᱱᱟ ᱡᱮ, ᱟᱸᱡᱚᱢ ᱵᱟᱲᱟ ᱦᱩᱭᱩᱜ ᱠᱟᱱᱟ ᱡᱮ ᱵᱤᱫᱮᱥᱤ ᱯᱞᱤᱭᱟᱨ ᱠᱚᱠᱚ ᱟᱬᱜᱚᱱᱟ ᱛᱚ᱾
ᱚᱻ, ᱦᱮᱸ ᱟᱸᱡ ᱡᱚᱢ ᱫᱚ ᱟᱸᱡᱚᱢ ᱦᱩᱭ ᱟᱠᱟᱱᱟ, ᱦᱮᱸ ᱦᱮᱸ ᱟᱸᱡᱚᱢ-ᱟ ᱠᱟᱜ ᱵᱤᱱ᱾
ᱱᱟᱭᱡᱮᱨᱤᱭᱟᱱ ᱠᱚ ᱜᱮ ᱠᱚ ᱟᱲᱜᱳᱱᱟ ᱦᱟᱸᱜ᱾
ᱚ ᱦᱮᱸ ᱱᱩᱠᱩ ᱜᱮ ᱡᱟᱹᱥᱛᱤ ᱠᱟᱭᱛᱮ ᱠᱷᱮᱞ ᱜᱤᱧ ᱧᱮᱞᱮᱫ ᱠᱚᱣᱟ ᱛᱟᱢᱚᱱᱮ ᱟᱵᱚ ᱫᱤᱥᱚᱢ ᱠᱚᱨᱮ ᱫᱚ ᱩᱱᱠᱩ ᱜᱮᱠᱚ ᱧᱮᱞᱚᱜ ᱠᱟᱱᱟ᱾
ᱟᱨ ᱩᱱᱠᱩ ᱧᱮᱞ ᱞᱟᱹᱜᱤᱫ ᱜᱮ ᱫᱚᱨᱥᱚᱠ ᱠᱚ ᱦᱚᱸ ᱡᱟᱹᱥᱛᱤ ᱠᱟᱭᱛᱮᱠᱚ ᱦᱤᱡᱩᱜᱼᱟ᱾
ᱦᱮᱸ ᱦᱮᱸ ᱦᱮᱸ ᱮᱴᱟᱜ ᱫᱤᱥᱚᱢ ᱠᱚᱠᱚ ᱦᱮᱜ ᱠᱟᱱᱟ᱾ ᱟᱹᱰᱤ ᱧᱮᱞ ᱡᱚᱝ ᱫᱚ ᱧᱟᱢᱚᱜᱼᱟ ᱦᱟᱸᱜ, ᱦᱮᱸ
ᱩᱱᱠᱩ ᱫᱚ ᱪᱮᱫ ᱞᱤᱧ ᱞᱮᱭᱟ ᱜᱚᱝᱠᱮ ᱩᱱᱠᱩᱣᱟᱜ ᱫᱚ ᱢᱟᱱᱮ ᱯᱟᱭᱟᱨ ᱯᱟᱭᱟᱨ ᱴᱟᱪ ᱛᱟᱦᱮᱱ ᱛᱟᱠᱳᱣᱟ, ᱩᱱᱠᱩ ᱫᱚ ᱚᱱᱟ ᱩᱯᱚᱨᱮ ᱠᱚ ᱪᱚᱨᱪᱟᱭᱟ ᱥᱮ ᱠᱷᱟᱹᱞᱤ᱾
ᱦᱮᱸ ᱦᱮᱸ ᱩᱱᱠᱩᱣᱟᱜ, ᱦᱮᱸ ᱩᱱᱠᱩᱣᱟᱜ ᱠᱷᱮᱞ ᱦᱚᱸᱛᱚ ᱟᱞᱟᱫᱟ ᱜᱮᱭᱟ ᱠᱟᱹᱴᱤᱡ ᱪᱩᱞᱩᱝ ᱚᱱᱟ ᱛᱮᱜᱮ ᱛᱚ
ᱠᱟᱹᱡ ᱛᱟᱞᱟᱝ ᱦᱚᱸ ᱞᱟᱲᱟᱜ ᱛᱟᱠᱚᱣᱟ ᱫᱮᱥᱤ ᱯᱤᱞᱤᱭᱟᱨ ᱠᱷᱚᱱᱟᱜ ᱫᱚ᱾ ᱩᱱᱠᱩ ᱫᱚ ᱯᱨᱚᱛᱮᱠ ᱫᱤᱱ ᱜᱮᱠᱚ ᱯᱨᱮᱠᱴᱤᱥ ᱵᱷᱲᱟᱭᱟᱛᱚ᱾
ᱦᱮᱸ ᱦᱮᱸ ᱟᱫᱚ ᱩᱱᱠᱩ ᱚᱱᱟᱜᱮᱛᱚ ᱠᱷᱮᱞᱫᱟ ᱠᱚ ᱟᱠᱚᱣᱟᱜ ᱵᱟᱢ ᱯᱮᱴᱤᱥ ᱞᱮᱠᱟᱱ ᱛᱚ ᱵᱟᱝ ᱚᱸ ᱚᱱᱛᱮ ᱚᱱᱟ ᱫᱤᱥᱚᱢ ᱠᱚᱨᱮ ᱫᱚ ᱯᱷᱩᱴᱵᱚᱞ ᱜᱮᱛᱮ ᱡᱟᱹᱥᱛᱤ ᱦᱚᱸ ᱮᱱᱮᱜ ᱜᱮᱭᱟ᱾
ᱦᱮᱸ ᱦᱮᱸ ᱛᱚ ᱴᱷᱤᱠ ᱜᱮᱭᱟ ᱜᱚᱝᱠᱮ ᱢᱮᱱ ᱛᱟᱞᱤᱧ ᱟᱰᱤ ᱟᱢᱫᱟ ᱟᱞᱟᱝᱟᱜ ᱦᱚᱸ ᱴᱟᱭᱤᱢ ᱠᱚᱦᱚᱸ ᱢᱩᱪᱟᱹᱫ ᱦᱤᱡᱩᱜ ᱠᱟᱱᱟ ᱦᱮᱸ ᱥᱮ᱾
ᱦᱮᱸ ᱦᱮᱸ ᱦᱮᱸ ᱴᱷᱤᱠ ᱜᱮᱭᱟ᱾
ᱯᱚᱨᱮ ᱟᱨ ᱛᱤᱥ ᱪᱚᱞᱟᱝ ᱧᱟᱯᱟᱢᱟ᱾